ᱦᱮᱸ ᱡᱚᱦᱟᱨ ᱜᱮ ᱢᱮᱱᱫᱟᱹᱧᱟᱦᱼᱼ ᱱᱟᱯᱟᱭ ᱵᱟᱟᱜ ᱱᱤᱛᱚᱜ ᱫᱚ ᱛᱟᱯᱚᱨᱮ ᱪᱮᱫ ᱥᱟᱛᱟᱢ ᱱᱤᱭᱟᱹᱮ ᱭᱟᱞᱟᱝ ᱜᱚᱞᱯᱷᱚ ᱭᱟᱞᱟᱝ ᱟᱝ?
ᱱᱚᱜ ᱚᱭ ᱡᱮ ᱱᱮᱛᱟᱨ ᱵᱟᱹᱭ ᱵᱟᱹᱭᱛᱮ ᱠᱟᱹᱴᱤᱡ ᱟᱵᱚᱨᱮᱱ ᱠᱚᱲᱟ ᱠᱩᱲᱤᱼᱼ ᱠᱚ ᱵᱟᱹᱲᱤᱡ ᱪᱟᱞᱟᱜ ᱠᱟᱱᱟ᱾
ᱟᱪᱪᱷᱟ ᱟᱪᱪᱷᱟ, ᱢᱟᱱᱮᱼᱼ ᱧᱩᱛᱩᱢ ᱡᱟᱦᱟᱸᱟᱢ ᱞᱟᱹᱭ ᱦᱚᱪᱚᱭᱟ ᱱᱤᱛᱚᱜ ᱡᱟᱦᱟᱸ ᱯᱨᱳᱜᱨᱟᱢ ᱠᱚ ᱮᱦᱚᱵ ᱟᱠᱟᱱᱟ ᱦᱮᱸ ᱵᱟᱝᱥᱮ ᱚᱱᱠᱟᱱᱟᱜ ᱚᱱᱟᱼᱼ ᱥᱟᱛᱟᱢ ᱱᱤᱭᱮ ᱦᱮᱸ ᱵᱟᱝ ᱛᱟᱦᱚᱞᱮ ᱢᱚᱴᱟᱢᱩᱴᱤ ᱚᱱᱟ ᱥᱟᱛᱟᱢ ᱱᱤᱭᱮ ᱜᱮᱞᱟᱝ ᱜᱚᱞᱯᱚ ᱭᱟᱞᱟᱝ ᱛᱮᱦᱮᱧ ᱫᱚ, ᱛᱟᱦᱚᱞᱮᱼᱼ ᱚᱱᱟ ᱥᱟᱛᱟᱢ ᱫᱚ ᱱᱤᱛᱚᱜ ᱫᱚ ᱯᱨᱚᱛᱷᱚᱢᱚᱛᱚ ᱟᱞᱟᱟᱝ ᱡᱩᱫᱤ ᱚᱱᱟ ᱥᱟᱼᱼ ᱥᱟᱛᱟᱢᱮᱢ ᱞᱟᱹᱭᱟ ᱛᱟᱦᱚᱞᱮ ᱢᱚᱴᱟᱢᱩᱴᱤ ᱪᱮᱫ ᱪᱤᱠᱟᱹ ᱞᱮᱠᱷᱟᱱ ᱟᱢᱟᱜ ᱡᱩᱛᱩᱜ ᱛᱞᱟᱟ ᱢᱟᱱᱮ ᱟᱢ ᱞᱟᱹᱭ ᱛᱞᱟᱝ ᱢᱟ?
ᱡᱮ ᱢᱤᱫᱴᱟᱝ ᱢᱤᱫᱴᱟᱝ ᱟᱵᱚ ᱡᱮᱴ ᱡᱟᱦᱟᱸ ᱵᱚᱱ ᱚᱱᱟ ᱠᱚᱼᱼ ᱵᱟᱹᱲᱛᱤ ᱪᱟᱞᱟᱜ ᱠᱟᱱᱟ ᱰᱷᱮᱨ ᱪᱟᱞᱟᱜ ᱠᱟᱱᱟ ᱢᱤᱫᱴᱮᱱ ᱟᱭᱳᱵᱟᱵᱟ ᱚᱱᱟ ᱠᱷᱚᱱ ᱫᱚ ᱟᱠᱚ ᱜᱤᱫᱽᱟᱹᱨᱟᱹ ᱢᱤᱫᱴᱟᱝ ᱥᱤᱠᱷᱱᱟᱹᱛ ᱮᱢ ᱫᱚᱨᱠᱟᱨ ᱠᱟᱱᱟ ᱡᱮ ᱱᱚᱣᱟ ᱡᱤᱱᱤᱥᱼᱼ ᱚᱠᱟᱴᱟᱜ ᱵᱮᱥ ᱦᱩᱭᱩᱜ ᱠᱟᱱᱟ ᱚᱠᱟᱴᱟᱜ ᱵᱟᱹᱲᱤᱡ ᱦᱩᱭᱩᱜ ᱠᱟᱱᱟ ᱚᱱᱟ ᱡᱤᱱᱤᱥᱴᱟ ᱟᱵᱚᱨᱮᱱ ᱟᱭᱳᱵᱟᱵᱟ ᱠᱚᱼᱼ ᱡᱤᱱᱤᱥᱴᱟᱜ ᱵᱟᱠᱚ ᱛᱩᱞᱟᱹᱣ ᱨᱟᱠᱟᱵ ᱮᱫᱟ ᱡᱟ ᱚᱱᱩᱯᱟᱛ ᱛᱮ ᱱᱚᱣᱟ ᱤᱭᱟᱹ ᱪᱟᱞᱟᱜ ᱠᱟᱱᱟ᱾
ᱮᱠᱫᱚᱢ ᱮᱠᱫᱚᱢ ᱚᱱᱟ ᱢᱚᱴᱟ ᱢᱩᱴᱤ ᱟᱢ ᱢᱮᱱ ᱦᱚᱪᱚᱭᱟᱢ ᱡᱮᱢᱚᱱ ᱟᱭᱳ ᱵᱟᱵᱟᱼᱼ ᱡᱩᱫᱤ ᱥᱚᱪᱮᱛᱚᱱᱚᱜᱼᱟ ᱠᱚ ᱥᱮ ᱛᱟᱦᱚᱞᱮ ᱢᱚᱴᱟ ᱢᱩᱴᱤ ᱴᱷᱤᱠ ᱴᱷᱟᱠ ᱜᱤᱫᱽᱨᱟᱹ ᱦᱚᱸᱠᱚᱼᱼ ᱤᱭᱟᱹ ᱠᱚ ᱛᱚ ᱟᱭᱳ ᱵᱟᱵᱟ ᱦᱚᱸ ᱚᱱᱠᱟ ᱥᱚᱪᱮᱛᱚᱱ ᱵᱟᱹᱱᱩᱜ ᱠᱚᱣᱟ ᱡᱟᱦᱟᱸᱭ ᱡᱟᱦᱟᱸᱭ ᱠᱚᱨᱮ ᱱᱚᱝᱠᱟ ᱟᱨ ᱥᱮ ᱟᱵᱚᱣᱟᱜ ᱟᱵᱚᱣᱟᱜ ᱥᱚᱢᱟᱡᱽ ᱦᱚᱸᱼᱼ ᱚᱠᱟ ᱵᱟᱹᱲᱤᱡ ᱰᱟᱦᱟᱨ ᱥᱮᱫ ᱰᱟᱨᱦᱟᱜ ᱠᱟᱱᱟ᱾
ᱪᱟᱞᱟᱜ ᱠᱟᱱᱟ ᱦᱮᱸ ᱢᱟᱱᱮ ᱥᱚᱢᱟᱡ ᱟᱵᱚᱣᱟᱜ ᱴᱷᱤᱠ ᱠᱚᱨᱛᱮ ᱜᱮᱞᱮ ᱢᱟᱱᱮ ᱟᱵᱚ ᱠᱤᱪᱷᱩ ᱟᱹᱰᱤᱜᱟᱱᱼᱼ ᱢᱟᱱᱮ ᱤᱭᱟᱹᱨᱮ ᱛᱟᱦᱮᱱ ᱞᱟᱜᱟᱣ ᱵᱚᱱᱟ ᱱᱚᱜᱼᱚᱱᱟ ᱡᱮ ᱮᱢᱚᱱ ᱠᱤᱪᱷᱩᱼᱼ ᱪᱟᱞᱟᱜ ᱠᱟᱱᱟ ᱱᱤᱛᱚᱜ ᱢᱟ ᱦᱟᱨᱚᱜ ᱫᱚᱢᱮ ᱫᱚᱢᱮ ᱠᱷᱚᱵᱚᱨ ᱟᱸᱡᱚᱢᱚᱜ ᱠᱟᱱᱟ ᱟᱹᱰᱤ ᱨᱚᱠᱚᱢ ᱪᱟᱞᱟᱜ ᱠᱟᱱᱟ᱾ ᱵᱩᱞ ᱢᱟᱛᱟᱞ ᱠᱚᱠᱚ ᱦᱮᱨ ᱟᱠᱟᱱᱟ ᱟᱵᱚ ᱫᱚ ᱡᱤᱱᱤᱥ ᱦᱮᱸᱼᱼ
ᱢᱟᱱᱮ ᱟᱵᱚ ᱯᱨᱳᱜᱨᱟᱢ ᱠᱚᱨᱟᱣ ᱩᱪᱤᱛ ᱠᱟᱱ ᱛᱟᱵᱚᱱᱟ ᱡᱟᱦᱟᱸ ᱞᱮᱠᱟ ᱟᱵᱚ ᱡᱟᱦᱟᱸ ᱦᱩᱞ ᱢᱟᱦᱟ ᱨᱮ ᱥᱮ ᱵᱟᱦᱟ ᱥᱚᱨᱦᱟᱭ ᱚᱱᱠᱟ ᱱᱟᱜ᱾ ᱯᱨᱳᱜᱨᱟᱢ ᱫᱚ ᱴᱷᱤᱠ ᱜᱮᱭᱟ ᱠᱤᱱᱛᱩ ᱱᱤᱛᱚᱜ ᱡᱟᱦᱟᱸ ᱟᱵᱚ ᱢᱚᱰᱟᱨᱱᱼᱼ ᱴᱨᱟᱰᱤᱥᱚᱱᱟᱞ ᱟᱨᱠᱤ ᱯᱨᱳᱜᱨᱟᱢ ᱠᱚᱠᱚ ᱠᱚᱨᱟᱣᱮᱫ ᱛᱟᱵᱚᱱᱟ ᱵᱤᱵᱷᱤᱱᱱᱚ ᱡᱟᱭᱜᱟ ᱨᱮ ᱚᱨᱼᱼ ᱢᱟᱥᱴᱟᱨ ᱠᱚ ᱛᱚ ᱚᱱᱟ ᱠᱚ ᱚᱱᱟ ᱠᱚ ᱮᱲᱟᱣ ᱞᱟᱹᱠᱛᱤ ᱥᱮ ᱪᱮᱫ ᱞᱮᱠᱟ?
ᱦᱮᱸ ᱟᱵᱚ ᱠᱚ ᱡᱮᱢᱚᱱ ᱡᱮᱢᱚᱱᱼᱼ ᱦᱩᱸ ᱟᱵᱚ ᱡᱮᱢᱚᱱ ᱦᱟᱸᱰᱤ ᱟᱵᱚ ᱫᱚ ᱢᱤᱫᱴᱟᱱ ᱵᱚᱸᱜᱟ ᱵᱩᱨᱩ ᱞᱟᱹᱜᱤᱫ ᱵᱚᱱᱼᱼ ᱯᱟᱞᱚᱱᱟ ᱠᱤᱱᱛᱩ ᱱᱤᱛᱚᱜ ᱮᱢᱚᱱ ᱵᱷᱟᱵ ᱛᱮᱠᱚ ᱪᱟᱞᱟᱣ ᱠᱮᱫᱟ ᱵᱚᱸᱜᱟ ᱵᱩᱨᱩ ᱠᱷᱚᱱ ᱡᱟᱹᱥᱛᱤ ᱦᱚᱪᱚᱣ ᱠᱟᱫᱟ᱾ ᱚᱱᱟ ᱠᱚ ᱱᱤᱛᱚᱜ ᱫᱚ ᱱᱮᱥᱟ ᱨᱮ ᱠᱚ ᱯᱩᱨᱤᱱᱚᱛ ᱦᱚᱪᱚ ᱠᱟᱫᱟ᱾
ᱟᱵᱚ ᱦᱚᱸᱚᱢ ᱢᱮᱱ ᱚᱪᱚ ᱭᱮᱫᱟᱢ ᱡᱮ ᱚᱱᱟ ᱦᱟᱹᱰᱤ ᱫᱚ ᱢᱟᱱᱮ ᱵᱮᱥᱼᱼ ᱠᱟᱹᱢᱤ ᱨᱮ ᱡᱮᱢᱚᱱ ᱵᱚᱱ ᱵᱮᱵᱚᱦᱟᱨ ᱢᱟ ᱦᱮᱸ ᱦᱮᱸᱼᱼ ᱟᱵᱚ ᱵᱟᱹᱲᱤᱡ ᱠᱟᱹᱢᱤ ᱨᱮ ᱟᱞᱚᱵᱚᱱ ᱵᱮᱵᱚᱦᱟᱨ ᱢᱟ᱾
ᱦᱮᱸ ᱵᱟᱠᱷᱟᱱ ᱟᱹᱰᱤ ᱡᱟᱭᱜᱟ ᱠᱚᱨᱮ ᱱᱤᱛᱚᱜ ᱚᱱᱠᱟ ᱠᱤᱪᱷᱩ᱾ ᱦᱮᱸ ᱯᱟᱲᱦᱟᱜ ᱠᱚ ᱦᱟᱨ ᱠᱚᱢᱚᱜ ᱠᱟᱱᱟ ᱟᱥᱚᱞᱮ ᱦᱮᱸ ᱯᱟᱲᱦᱟᱜ ᱨᱮᱱᱟᱜ ᱦᱟᱨ ᱠᱚᱢᱚᱜᱼᱼ ᱚᱱᱟ ᱨᱮᱱᱼᱼ
ᱱᱤᱛᱚᱜ ᱢᱟᱱᱮ ᱯᱨᱳᱜᱨᱟᱢ ᱠᱚ ᱵᱟᱹᱲᱛᱤ ᱪᱚ ᱤᱫᱤ ᱠᱟᱱ ᱛᱮᱜᱮ ᱟᱵᱚᱣᱟᱜ ᱱᱤᱛᱚᱜ ᱡᱟᱦᱟᱸ ᱥᱚᱢᱟᱡᱽ ᱨᱮ ᱤᱢᱯᱮᱠᱴ ᱯᱟᱲᱟᱜ ᱠᱟᱱ ᱛᱟᱵᱚᱱᱟ ᱟᱨᱠᱤ ᱡᱟᱦᱟᱸᱼᱼ ᱛᱤᱱᱟᱹᱜ ᱯᱨᱳᱜᱨᱟᱢ ᱡᱟᱦᱟᱸ ᱛᱤᱱᱟᱹᱜ ᱫᱟᱲᱮᱭᱟᱜ ᱟᱵᱚᱱ ᱟᱵᱚ ᱮᱲᱟᱣᱼᱼ ᱵᱚᱱ ᱥᱮ ᱵᱟᱵᱚᱱ ᱠᱚᱨᱟᱣ ᱢᱟ ᱾ ᱟᱨ ᱡᱟᱦᱟᱸ ᱛᱤᱱᱟᱹᱜ ᱯᱨᱳᱜᱨᱟᱢ ᱵᱚᱱ ᱠᱚᱨᱟᱣ ᱨᱮᱦᱚᱸ ᱞᱟᱹᱠᱛᱤᱭᱟᱜ ᱯᱨᱳᱜᱨᱟᱢ ᱡᱟᱦᱟᱸ ᱞᱮᱠᱟ ᱦᱩᱞ ᱢᱟᱦᱟ ᱾ ᱟᱭᱢᱟ ᱟᱭᱢᱟ ᱡᱟᱭᱜᱟ ᱨᱮ ᱡᱟᱦᱟᱸ ᱞᱮᱠᱟᱱᱟᱜ ᱡᱟᱸᱦᱟᱱᱟᱜ ᱴᱚᱴᱷᱟᱨᱮ ᱵᱷᱟᱹᱜᱤ ᱟᱨ ᱾ ᱡᱮᱢᱚᱱ ᱡᱟᱸᱦᱟᱱᱟᱜ ᱥᱤᱠᱷᱱᱟᱹᱛ ᱧᱟᱢᱚᱜ ᱢᱟ ᱚᱱᱟ ᱛᱟᱞᱟᱛᱮ ᱾ ᱦᱮᱸ ᱚᱱᱠᱟᱱᱟᱜ ᱠᱤᱪᱷᱩ ᱠᱚᱨᱟᱣ ᱞᱟᱹᱠᱛᱤ ᱠᱟᱱ ᱛᱟᱵᱚᱱᱟ, ᱥᱮ ᱪᱮᱫ ᱮᱢ ᱞᱟᱹᱭᱮᱫᱟ?
ᱦᱮᱸ ᱛᱚᱵᱮ ᱠᱷᱟᱱ ᱟᱵᱚᱣᱟᱜ ᱦᱚᱸ ᱢᱤᱫᱴᱟᱝ ᱥᱟᱱᱛᱟᱲ ᱥᱚᱢᱟᱡᱽ ᱞᱟᱦᱟ ᱥᱮᱱ ᱪᱟᱞᱟᱣ ᱤᱫᱤᱜᱼᱟ ᱾
ᱞᱟᱦᱟᱱᱛᱤ ᱟᱨ ᱴᱟᱱ ᱩᱫᱽᱜᱟᱹᱣ ᱥᱮ ᱥᱤᱠᱷᱱᱟᱹᱛ ᱦᱚᱸ ᱠᱚ ᱧᱟᱢᱟ ᱾ ᱠᱚ ᱩᱱᱤ ᱦᱚᱸ ᱱᱤᱭᱟᱹ ᱨᱮᱱ ᱯᱚᱨᱮ ᱨᱮᱱ ᱡᱩᱣᱟᱹᱱ ᱠᱚ ᱟᱨᱠᱤ, ᱦᱮᱸ ᱛᱚ ᱱᱤᱛᱚᱜᱼᱼ ᱟᱵᱚ ᱞᱟᱦᱟᱱᱛᱤ ᱧᱟᱢ ᱠᱚᱨᱛᱮ ᱜᱮᱞᱮ ᱡᱩᱫᱤ ᱢᱮᱱᱟᱢ ᱛᱟᱦᱚᱞᱮ ᱟᱢᱟᱜ ᱟᱵᱚ ᱯᱨᱚᱛᱷᱚᱢᱚᱛᱚ ᱟᱵᱚ ᱪᱮᱫᱼᱼ ᱛᱮᱫ ᱦᱟᱛᱟᱣ ᱞᱟᱜᱟ ᱵᱚᱱᱟ ᱢᱤᱫᱴᱮᱱ ᱜᱤᱫᱽᱟᱹ ᱠᱚ ᱢᱤᱫᱴᱮᱱᱼᱼ ᱚᱲᱟᱜ ᱨᱮᱱ ᱟᱨᱠᱤ ᱯᱮᱨᱮᱱᱴᱥ ᱦᱤᱥᱟᱹᱵᱽ ᱛᱮᱫᱚ ᱪᱮᱫᱟᱭ, ᱢᱟᱱᱮ ᱜᱟᱨᱡᱮᱱ ᱦᱤᱥᱟᱹᱵᱽ ᱛᱮᱫᱚ ᱟᱭᱳ ᱵᱟᱵᱟᱼᱼ ᱵᱟᱠᱚ ᱪᱮᱫ, ᱠᱚᱨᱟᱣ ᱞᱟᱹᱠᱛᱤ ᱠᱟᱱ ᱛᱟᱠᱚᱣᱟ ᱠᱷᱟᱱ ᱜᱤᱫᱽᱨᱟᱹ ᱪᱮᱛᱟᱱ ᱨᱮᱼᱼ
ᱜᱤᱫᱽᱨᱟᱹ ᱪᱮᱛᱟᱱ ᱨᱮ ᱤᱱᱤ ᱯᱨᱚᱛᱷᱚᱢᱚᱛᱚ ᱩᱱᱤ, ᱢᱟᱱᱮ ᱡᱤᱱᱤᱤᱥ ᱴᱟᱜ ᱜᱤᱫᱟᱹᱨ ᱫᱚ ᱠᱚᱢ ᱵᱚᱭᱚᱥ ᱠᱚ ᱛᱟᱸᱦᱮᱱᱟ ᱩᱱᱠᱩ ᱫᱚ ᱢᱤᱫᱴᱮᱱ ᱠᱟᱛᱷᱟᱼᱼ ᱟᱱ ᱮᱢᱚᱱ ᱯᱨᱚᱪᱟᱨ ᱦᱚᱸ ᱵᱟᱝ ᱞᱟᱜᱟᱜᱼᱟ ᱩᱱᱠᱩ ᱥᱟᱢᱟᱱᱱᱚ ᱠᱟᱛᱷᱟ ᱢᱮᱱᱛᱮ ᱜᱮ ᱩᱱᱠᱩ ᱫᱚᱠᱚ ᱵᱩᱡᱟ ᱾ ᱡᱩᱫᱤ ᱯᱮᱨᱮᱱᱴᱥ ᱡᱩᱫᱤ ᱴᱷᱤᱠ ᱴᱷᱟᱠ, ᱟᱠᱚ ᱡᱩᱫᱤ ᱴᱷᱤᱠ ᱴᱷᱟᱠ ᱠᱚ ᱛᱟᱸᱦᱮᱱᱟ, ᱜᱤᱫᱽᱨᱟᱹ ᱫᱚ ᱚᱵᱚᱥᱥᱳᱭ ᱴᱷᱤᱠᱮ ᱛᱟᱸᱦᱮᱱᱟ ᱟᱭ ᱾ ᱜᱤᱫᱽᱨᱟᱹ ᱢᱟᱱᱮ ᱯᱮᱨᱮᱱᱴᱥ ᱡᱩᱫᱤ ᱟᱡ ᱦᱟᱱᱛᱮ ᱱᱟᱛᱮ ᱟᱡ ᱵᱟᱭ ᱫᱟᱬᱟᱱᱟ ᱟᱡᱦᱚᱸ ᱚᱱᱠᱟ ᱵᱟᱭ ᱠᱟᱹᱢᱤ ᱵᱟᱲᱟᱭᱟᱼᱺ ᱜᱤᱫᱽᱨᱟᱹ ᱩᱱᱤ ᱧᱮᱞᱛᱮ ᱡᱟᱦᱟᱱᱟᱜ ᱥᱤᱠᱷᱱᱟᱹᱛ ᱦᱟᱛᱟᱣᱟ ᱦᱮᱸᱼᱼ
ᱦᱮᱸ ᱛᱚ ᱚᱱᱟ ᱢᱮᱱ ᱦᱚᱪᱚᱭᱫᱟ ᱯᱮᱨᱮᱱᱴᱥ ᱛᱚ ᱢᱟᱱᱮ ᱯᱨᱚᱛᱷᱚᱢᱚᱛᱚ ᱜᱤᱫᱽᱨᱟᱹᱣᱟᱜ ᱫᱳᱥ ᱾ ᱧᱟᱢ ᱞᱟᱦᱟ ᱨᱮ ᱢᱟᱱᱮ ᱯᱮᱨᱮᱱᱴᱥ ᱠᱚ ᱥᱮᱼᱼ ᱜᱟᱨᱡᱮᱱ ᱠᱚᱦᱚᱸ ᱟᱵᱚᱣᱟᱜ ᱥᱚᱪᱮᱛᱚᱱᱚᱜ ᱦᱩᱭᱩᱜ ᱞᱟᱜᱟᱣ ᱵᱚᱱᱟ ᱥᱮ ᱞᱟᱜᱟᱣ ᱠᱚᱣᱟ ᱩᱱᱠᱩ ᱠᱚᱦᱚᱸ ᱦᱮᱸ ᱵᱟᱝ ᱥᱮ ᱾
ᱦᱩᱸ ᱦᱩᱸ ᱾
ᱦᱮᱸ ᱢᱟᱱᱮ ᱩᱱᱠᱩ ᱠᱚ ᱡᱟᱦᱟᱸ ᱛᱤᱱᱟᱹᱜ ᱡᱩᱫᱤ ᱠᱚ ᱥᱚᱪᱮᱛᱚᱱᱚᱜᱼᱟ, ᱢᱟᱱᱮ ᱚᱨᱫᱷᱮᱠ ᱮ ᱥᱤᱠᱷᱱᱟᱹᱛ ᱫᱚ ᱚᱲᱟᱜ ᱨᱮᱫᱚ ᱚᱲᱟᱜ ᱨᱮᱱ ᱟᱭᱳᱼᱵᱟᱰᱟᱼᱼ ᱴᱷᱮᱱ ᱜᱮ ᱧᱟᱢᱚᱜ ᱟ ᱥᱮ, ᱛᱚ ᱚᱲᱟᱜ ᱨᱤᱱ ᱟᱭᱳ ᱵᱟᱵᱟ ᱡᱩᱫᱤ ᱠᱟᱹᱴᱤᱡ ᱢᱚᱴᱟᱢᱩᱴᱤ ᱠᱮᱴᱮᱡ ᱥᱟᱺᱦᱤᱡ ᱠᱚ ᱛᱟᱸᱦᱮᱱᱟᱠᱚ ᱟᱨᱠᱤ ᱾ ᱡᱟᱦᱟᱸ ᱞᱮᱠᱟ ᱢᱟᱱᱮ ᱱᱚᱣᱟ ᱫᱚ ᱵᱟᱹᱲᱤᱡ ᱡᱤᱱᱤᱥ ᱠᱟᱱᱟ ᱱᱚᱣᱟ ᱫᱚ ᱵᱷᱟᱹᱜᱤ ᱡᱤᱱᱤᱥ ᱠᱟᱱᱟ, ᱛᱚ ᱟᱫᱚᱼᱼ ᱦᱮᱸ ᱾ ᱛᱟᱹᱣ ᱛᱚ ᱠᱤᱪᱷᱩ ᱜᱤᱫᱽᱨᱟᱹ ᱠᱚ ᱛᱟᱸᱦᱮᱱᱟᱠᱚ ᱥᱮ ᱡᱮ ᱚᱱᱠᱟ ᱟᱡ ᱟᱭᱳᱼᱵᱟᱵᱟ ᱠᱚ ᱴᱷᱤᱠ ᱠᱚ ᱛᱟᱸᱦᱮᱱᱟ ᱾ ᱢᱮᱱᱠᱷᱟᱱ ᱠᱤᱪᱷᱩ ᱜᱤᱫᱽᱨᱟᱹ ᱫᱚᱠᱚ ᱛᱟᱸᱦᱮᱱ ᱜᱮᱭᱟ ᱵᱟᱠᱚ ᱟᱸᱡᱚᱢᱟ, ᱡᱮ ᱤᱧ ᱫᱚ ᱛᱟᱦᱚᱞᱮᱧᱼᱼ ᱪᱟᱞᱟᱠ ᱜᱮᱭᱟ ᱛᱚ, ᱱᱩᱠᱩ ᱜᱤᱫᱽᱨᱟᱹ ᱠᱚ ᱞᱟᱹᱜᱤᱫ ᱪᱮᱫ ᱮᱢ ᱞᱟᱹᱭᱟ, ᱢᱟᱱᱮ ᱤᱧ ᱫᱚ ᱵᱟᱹᱧ ᱟᱸᱡᱚᱢᱟ ᱤᱧᱫᱩᱧᱼᱼ ᱪᱟᱞᱟᱜ ᱜᱮᱭᱟ, ᱡᱚᱛᱚ ᱠᱚ ᱪᱟᱞᱟᱜ ᱠᱟᱱᱟ ᱜᱟᱛᱮ ᱠᱚᱼᱼ
ᱦᱩᱸ
ᱤᱧᱫᱚ ᱵᱟᱹᱧ ᱵᱟᱛᱟᱣᱟ ᱾
ᱯᱨᱚᱛᱷᱚᱢᱚᱛᱚ ᱢᱟᱱᱮ, ᱩᱱᱤ ᱯᱨᱚᱛᱷᱚᱢᱚᱛᱚ ᱩᱱᱤ ᱫᱚᱼᱼ ᱤᱱᱟᱹ ᱡᱟᱭᱜᱟ ᱨᱮ ᱤᱱᱟᱹ ᱡᱚᱠᱷᱚᱱ ᱠᱟᱛᱷᱟ ᱥᱴᱮᱯ ᱦᱟᱛᱟᱣ ᱠᱟᱛᱮᱫ ᱩᱱᱤ ᱫᱚ ᱵᱟᱭ ᱵᱩᱡᱟ ᱩᱱᱤ ᱫᱷᱤᱨᱮ ᱫᱷᱤᱨᱮ ᱩᱱᱤ ᱫᱚᱼᱼ ᱚᱱᱠᱟ ᱵᱷᱟᱵᱽᱛᱮ ᱩᱱᱤ ᱵᱩᱡᱷᱟᱹᱣ ᱤᱫᱤ ᱞᱟᱜᱟᱜᱼᱟ ᱥᱚᱵᱽ ᱥᱩᱚᱢᱚᱭᱼᱼ ᱢᱟᱱᱮ ᱦᱟᱱᱛᱮ ᱱᱟᱛᱮ ᱫᱟᱬᱟᱱ ᱢᱟᱱᱮ ᱟᱪᱚᱠ ᱢᱤᱫ ᱦᱚᱲ ᱢᱟᱱᱟ ᱢᱟᱱᱮᱼᱼ ᱴᱮᱱ ᱟᱭᱟᱜ ᱢᱤᱫᱴᱮᱱ, ᱢᱤᱫᱴᱮᱱ ᱤᱭᱟᱹ ᱦᱩᱭᱩᱜ ᱠᱟᱱ ᱛᱟᱭ ᱞᱮᱠᱟ ᱢᱤᱫᱴᱮᱱᱼᱼ
ᱢᱟᱱᱮ ᱯᱮᱥᱟᱨᱮᱢ ᱮᱢᱟᱦᱟᱭ ᱠᱟᱱ ᱞᱮᱠᱟ ᱵᱩᱡᱷᱟᱹᱣᱣᱟ ᱩᱱᱫᱚ ᱟᱨᱚ ᱵᱟᱹᱲᱛᱤ ᱧᱚᱜ ᱚᱱᱟ ᱪᱮᱛᱟᱱ ᱨᱮ ᱤᱱᱴᱟᱨᱮᱥᱴᱼᱼ ᱡᱟᱭᱜᱟ ᱦᱚᱭᱟ ᱦᱮᱸ ᱵᱟᱝ ᱥᱮ, ᱡᱮ ᱤᱧ ᱫᱚ ᱱᱚᱣᱟ ᱠᱚ ᱠᱟ ᱵᱟ ᱵᱟ ᱵᱟᱨᱚᱱᱤᱧ ᱠᱟᱱᱟ ᱴᱮᱱ ᱢᱚᱱᱮ ᱨᱮᱼᱼ ᱮᱴᱟᱜ ᱨᱚᱠᱚᱢ ᱢᱚᱱᱮ ᱠᱟᱱ ᱛᱟᱵᱚᱱᱟ ᱥᱮ, ᱡᱟᱦᱟᱸ ᱡᱤᱱᱤᱥ ᱵᱟᱨᱚᱱ ᱢᱮᱱᱟ ᱠᱚ, ᱚᱱᱛᱮ ᱜᱮ ᱢᱚᱱᱮ ᱴᱟᱱᱟᱜ ᱛᱟᱵᱚᱱᱟ ᱾
ᱦᱩᱸ ᱾
ᱛᱚ ᱚᱱᱟ ᱡᱤᱱᱤᱥ ᱛᱮᱫ ᱩᱱᱤ ᱢᱮᱱ ᱢᱮᱱ ᱠᱟᱛᱷᱟ ᱫᱚ ᱟᱢᱟᱜ, ᱢᱮᱱ ᱠᱟᱛᱷᱟ ᱫᱚᱢ ᱢᱮᱱ ᱦᱚᱪᱚᱭᱮᱫᱟ ᱡᱮᱼᱼ ᱩᱱᱤ ᱜᱤᱫᱽᱨᱟᱹ ᱛᱮᱫ ᱫᱚ ᱚᱱᱟ ᱵᱩᱡᱷᱟᱹᱣ ᱦᱚᱪᱚᱭᱮ ᱦᱩᱭᱩᱜᱼᱟ ᱡᱮ, ᱱᱚᱣᱟ ᱫᱚ ᱠᱷᱟᱨᱟᱯ ᱵᱟᱹᱲᱤᱡ ᱡᱤᱱᱤᱥ ᱠᱟᱱᱟ ᱾ ᱦᱮᱸ ᱾
ᱩᱱᱤ ᱫᱚ ᱡᱤᱱᱤᱥ ᱯᱨᱚᱛᱷᱚᱢᱚᱛᱚ ᱩᱱᱤ ᱵᱩᱡᱟᱭ ᱯᱚᱨᱮ ᱯᱚᱨᱮ ᱟᱡ ᱱᱤᱡᱮ ᱜᱮ ᱢᱮᱱᱟᱭ ᱦᱮᱸ ᱱᱚᱣᱟ ᱠᱚ ᱤᱧ ᱜᱟᱹᱞᱛᱤᱭ ᱠᱮᱫ ᱛᱟᱦᱮᱸ ᱾ ᱵᱩᱡᱽᱥᱩᱡᱽ ᱱᱚᱝᱠᱟᱛᱮ ᱟᱹᱰᱤ ᱜᱟᱱ ᱦᱚᱲ ᱠᱚ ᱵᱩᱡᱽ ᱟᱠᱟᱫᱟ ᱟᱹᱰᱤ ᱜᱟᱱ ᱦᱚᱲᱤᱧ ᱧᱮᱞ ᱟᱠᱟᱫ ᱠᱚᱣᱟ ᱤᱧ ᱾
ᱟᱪᱪᱷᱟ ᱟᱪᱪᱷᱟ᱾
ᱦᱮᱸᱻ
ᱱᱚᱜᱼᱱᱚᱠᱟ ᱜᱮ ᱦᱮᱸ᱾ ᱛᱟᱨᱯᱚᱨ ᱱᱤᱛᱚᱜ ᱫᱚ ᱛᱟᱦᱞᱮ ᱟᱵᱚ ᱯᱨᱚᱛᱷᱚ ᱢᱚᱛᱚ ᱡᱩᱫᱤᱢ ᱢᱮᱱᱟᱢ ᱛᱟᱦᱞᱮ ᱟᱵᱚᱣᱟᱜᱼᱼ ᱪᱮᱜ ᱞᱮᱠᱟᱱ ᱯᱨᱚᱜᱨᱟᱢ ᱠᱚᱨᱟᱣ ᱞᱮᱠᱷᱟᱱ ᱱᱟᱯᱟᱭᱚᱜ ᱛᱟᱵᱚᱱᱟ?
ᱩᱸ ᱢᱮᱱᱟ ᱟᱵᱚᱣᱟᱜ ᱡᱟᱦᱟᱸ ᱦᱩᱞ ᱢᱟᱦᱟ ᱠᱚ ᱡᱮᱢᱚᱱ ᱦᱩᱭᱩᱜ ᱠᱟᱱᱟ ᱟᱹᱰᱤ, ᱟᱹᱰᱤᱼᱟᱹᱰᱤ ᱟᱭᱢᱟ ᱟᱭᱢᱟ ᱟᱵᱚᱣᱟᱜ ᱵᱩᱦᱩᱛ ᱟᱵᱚᱣᱟᱜ ᱫᱚ ᱢᱮᱱᱟᱜᱼᱼ ᱛᱟᱵᱚᱱ ᱜᱮᱭᱟ ᱮᱭ ᱮᱢᱚᱱ ᱠᱤᱪᱷᱩ ᱟᱵᱚᱣᱟᱜ ᱮᱢᱚᱱᱼᱼ
ᱟᱵᱚ ᱫᱚ ᱯᱟᱹᱦᱤᱞ ᱠᱷᱚᱱ ᱜᱮ ᱟᱹᱰᱤ ᱯᱚᱨᱚᱵᱽ ᱯᱚᱵᱩᱣᱟᱱ ᱦᱚᱲ ᱠᱟᱱ ᱠᱟᱱ ᱜᱮᱭᱟ ᱵᱚᱱ ᱥᱮ ᱢᱟᱱᱮ ᱟᱵᱚ ᱫᱚ ᱵᱟᱨᱚ ᱢᱟᱥ ᱨᱮᱼᱼ ᱛᱮᱨᱚᱴᱤ ᱜᱟᱱ ᱯᱚᱨᱚᱵᱽᱼᱼ ᱛᱟᱵᱚᱱ ᱚᱱᱠᱟᱱ ᱯᱚᱨᱚᱵᱽ ᱠᱟᱱ ᱛᱟᱵᱚᱱᱟ ᱢᱟᱱᱮ ᱞᱮᱠᱷᱟ ᱞᱮᱠᱷᱟᱱ ᱫᱚ ᱢᱚᱱᱮᱭᱟ ᱟᱵᱚ ᱫᱚ ᱯᱚᱨᱵᱽ ᱯᱚᱨᱚᱵᱽ ᱛᱮᱜᱮ ᱟᱵᱚᱣᱟᱜ ᱫᱚ ᱟᱹᱰᱤᱼᱼ ᱞᱮ ᱞᱮᱜᱮᱡ ᱢᱚᱧᱪᱚᱯᱩᱨᱤ ᱨᱮ ᱟᱹᱰᱤ ᱪᱮᱨᱦᱟᱱ ᱢᱤᱫᱴᱟᱱ ᱡᱤᱵᱽᱡᱤᱭᱟᱹᱞᱤ ᱠᱟᱱᱟ ᱵᱚᱱ᱾ ᱮ ᱡᱮᱼᱼ ᱡᱩᱫᱤᱢ ᱵᱮᱥᱼᱵᱮᱥ ᱯᱚᱨᱚᱵᱽᱮᱢ ᱧᱟᱢᱟ ᱥᱮ ᱛᱚ ᱵᱮᱥᱼᱵᱮᱥ ᱯᱚᱨᱚᱵᱽ ᱦᱚᱸ ᱚᱰᱚᱠ ᱜᱟᱱᱚᱜᱼᱟ, ᱟᱫᱚ ᱱᱤᱛᱚᱜᱼᱼ ᱡᱟᱦᱟᱸ ᱢᱚᱰᱟᱨᱱ ᱡᱩᱜᱽ ᱨᱮ ᱪᱟᱞᱟᱜ ᱠᱟᱱᱟ ᱱᱤᱭᱟᱹ ᱠᱚ ᱠᱟᱹᱴᱼᱼ ᱴᱤᱡ ᱮᱲᱟᱣ ᱞᱟᱹᱠᱛᱤ ᱠᱟᱱ ᱛᱟᱵᱚᱱᱟ ᱦᱮᱸ ᱵᱟᱝ ᱥᱮ ᱦᱮᱸ ᱚᱵᱚᱥᱥᱚ ᱡᱟᱦᱟᱸ ᱥᱤᱠᱷᱱᱟᱹᱛ ᱧᱟᱢᱚᱜ, ᱚᱱᱟ ᱫᱚ ᱟᱱᱟᱨ ᱞᱟᱹᱠᱛᱤ ᱠᱟᱱ ᱛᱟᱵᱚᱱᱟ᱾ ᱠᱤᱱᱛᱩ ᱡᱟᱦᱟᱸ ᱠᱚ ᱵᱟᱹᱲᱤᱡ ᱪᱤᱠᱫᱤ ᱟᱠᱟᱱᱟ ᱛᱚ ᱚᱱᱼᱼ ᱠᱟᱱᱟᱜ ᱫᱚ ᱵᱟᱭ ᱵᱟ ᱮᱲᱟᱣ ᱞᱟᱹᱠᱛᱤ ᱠᱟᱱ ᱛᱟᱵᱚᱱᱟ ᱛᱚᱼᱼ ᱱᱤᱛᱚᱜ ᱡᱟᱦᱟᱸ ᱡᱟᱭᱜᱟ ᱨᱮ ᱪᱟᱞᱟᱜ ᱠᱟᱱᱟ ᱟᱨᱠᱤ ᱢᱩᱪᱟᱹᱫ ᱰᱟᱦᱟᱨ, ᱢᱩᱪᱟᱹᱫ ᱰᱟᱦᱟᱨ ᱵᱚᱞᱛᱮ ᱫᱚᱼᱼ ᱜᱤᱫᱽᱨᱟᱹ ᱠᱚᱣᱟᱜ ᱡᱟᱦᱟᱸ ᱰᱟᱦᱟᱨ ᱠᱚ ᱪᱟᱞᱟᱜ ᱠᱟᱱᱟ ᱢᱩᱪᱟᱹᱫᱼᱢᱩᱪᱟᱹᱫ ᱨᱮ ᱦᱚᱭᱛᱚ ᱩᱱᱟᱹᱜ ᱠᱤᱪᱷᱩ ᱵᱟᱹᱲᱤᱪᱼᱼ ᱛᱮᱫᱚ ᱚᱱᱟ ᱤᱢᱯᱮᱠᱴ ᱟᱢ ᱪᱮᱜ ᱥᱚᱢᱟᱡᱽ ᱨᱮ ᱦᱟᱯᱮᱱ ᱫᱤᱱᱼᱼ ᱜᱤᱫᱽᱨᱟᱹ ᱠᱚ ᱞᱟᱹᱜᱤᱫ ᱪᱮᱫ ᱢᱮᱥᱮᱡ ᱮᱢ ᱫᱟᱲᱮᱭᱟᱜᱼᱟ, ᱢᱟᱱᱮ ᱪᱮᱫ ᱠᱚᱨᱟᱣ ᱞᱮᱠᱷᱟᱱ ᱟᱨᱠᱤ ᱵᱷᱟᱹᱜᱤᱜᱼᱟ? ᱠᱩ ᱜᱤᱫᱽᱨᱟᱹ ᱫᱚᱼᱼ
ᱱᱤᱛᱚᱜ ᱡᱟᱦᱟᱸ ᱢᱮᱱᱟᱜ ᱠᱚᱣᱟ ᱩᱱᱠᱩ ᱚᱱᱟ, ᱚᱱᱟ ᱰᱟᱦᱟᱨ ᱵᱮᱥ ᱰᱟᱦᱟᱨ ᱨᱮ ᱪᱟᱞᱟᱣ ᱪᱟᱞᱟᱣ ᱛᱮᱼᱼ ᱯᱚᱨᱚᱵᱤᱛᱤᱠ ᱨᱮᱱ ᱫᱚ ᱩᱱᱠᱩ ᱫᱚ ᱚᱴᱚᱢᱮᱴᱤᱠᱞᱤ ᱚᱱᱟ ᱡᱟᱦᱮᱨ ᱠᱚ ᱥᱟᱵᱟ ᱤᱧᱟᱹᱜ ᱢᱚᱱᱮ ᱛᱮᱫᱚ ᱢᱮᱱᱟ ᱱᱚᱣᱟ ᱫᱚ᱾ ᱪᱮᱫᱟᱜ ᱥᱮ ᱩᱸ ᱩᱱᱤ ᱫᱚ ᱚᱱᱟ ᱫᱤᱠ ᱫᱤᱭᱮ ᱩᱱᱤ ᱫᱚ ᱧᱮᱞ ᱜᱮ ᱵᱟᱭ ᱧᱮᱞ ᱟᱠᱟᱜᱼᱟ᱾ ᱡᱮ ᱱᱚᱣᱟᱴᱟᱜ ᱡᱤᱱᱤᱥᱴᱟᱜ ᱚᱠᱟᱴᱟᱜ ᱠᱷᱟᱨᱟᱯᱟ ᱚᱠᱟᱴᱟᱜ ᱵᱟᱥᱼᱵᱟᱹᱲᱤᱡᱼᱟᱼ ᱩᱱᱤ ᱧᱮᱞᱟᱭ ᱡᱮ ᱱᱚᱣᱟ ᱡᱚᱛᱚ ᱦᱚᱲ ᱠᱚ ᱠᱟᱹᱢᱤᱭᱮᱫᱟ ᱱᱚᱣᱟ ᱵᱮᱥ ᱠᱟᱱᱟ ᱚᱵᱚᱥᱥᱚᱭ ᱢᱮᱱᱟ ᱤᱧ ᱱᱚᱣᱟ ᱫᱷᱟᱨᱮ ᱜᱤᱧ ᱪᱟᱞᱟᱜᱼᱟ᱾ ᱡᱩᱫᱤ ᱩᱱᱤᱭᱟ ᱵᱟᱹᱲᱤᱡ ᱥᱮᱱ ᱦᱩᱭ ᱠᱚᱜᱼᱟ, ᱦᱟᱱᱛᱮ ᱡᱟᱦᱟᱸ ᱫᱚ ᱟᱵᱚᱣᱟᱜᱼᱼ ᱪᱟᱞᱟᱜ ᱠᱟᱱ ᱛᱟᱵᱚᱱᱟ ᱵᱟᱹᱲᱤᱡ ᱰᱟᱦᱟᱨ ᱥᱮᱱ, ᱚᱱᱛᱮ ᱡᱩᱫᱤ ᱚᱱᱛᱮ ᱡᱩᱫᱤ ᱱᱤᱛᱚᱜ ᱦᱚᱸ ᱢᱮᱱᱟᱜ ᱠᱚᱜᱮ ᱜᱮᱭᱟ᱾ ᱯᱨᱚᱵᱤᱛᱨᱤ ᱨᱮ ᱦᱚᱲ ᱪᱮᱫ ᱢᱮᱱᱟ ᱡᱮ ᱱᱚᱛᱮ ᱜᱮ ᱤᱭᱟᱹᱜ ᱠᱟᱱᱟ ᱛᱟᱦᱞᱮ ᱱᱚᱛᱮ ᱜᱮ ᱪᱚ ᱦᱚᱨ ᱰᱟᱦᱟᱨᱟᱜᱼᱟᱹᱧ᱾
ᱟᱹᱰᱤ ᱡᱚᱛᱷᱟᱛ ᱠᱟᱛᱷᱟ, ᱟᱹᱰᱤ ᱡᱚᱛᱷᱟᱛ ᱠᱟᱛᱷᱟ ᱮᱫᱚᱢ ᱞᱟᱹᱭ ᱠᱮᱫᱟᱢ ᱮᱠᱫᱚᱢ ᱡᱟᱦᱟᱸᱢ ᱞᱟᱹᱭᱼᱼ ᱪᱚᱭ ᱡᱮ ᱢᱚᱱᱮ ᱟᱵᱚ ᱢᱟᱱᱮ ᱯᱚᱨ ᱱᱤᱛᱚᱜ ᱡᱟᱦᱟᱸ ᱡᱮᱱᱟᱨᱮᱥᱚᱱ ᱨᱮᱱ ᱜᱤᱫᱽᱨᱟᱹ ᱚᱱᱟᱼᱼ ᱠᱚ ᱵᱟᱹᱜᱤ ᱦᱚᱪᱚ ᱞᱮᱠᱚ ᱠᱷᱟᱱ ᱯᱚᱨᱮᱨ ᱡᱮᱱᱟᱨᱮᱥᱚᱱ ᱟᱠᱚ ᱛᱮᱜᱮ ᱟᱠᱚ ᱚᱱᱟ ᱴᱷᱤᱠ ᱰᱟᱦᱟᱨ ᱨᱮᱜᱮ ᱠᱚ ᱥᱮᱱᱚᱜ ᱟᱠᱚ᱾ ᱟᱨ ᱡᱩᱫᱤ ᱱᱤᱛᱚᱜ ᱚᱱᱟ ᱰᱟᱦᱟᱨ ᱡᱟᱦᱟᱸ ᱠᱚ ᱧᱮᱞ ᱠᱚᱣᱟ ᱮᱠᱪᱩᱭᱮᱞᱤ ᱦᱩᱰᱤᱧ ᱜᱤᱫᱽᱨᱟᱹ ᱡᱟᱦᱟᱸ ᱠᱚ ᱧᱮᱞᱟ ᱚᱱᱟ ᱜᱮ ᱥᱮ ᱠᱚᱼᱼ ᱥᱮᱬᱟᱭᱟ ᱠᱚ ᱥᱮ ᱚᱱᱛᱮ ᱜᱮ ᱢᱚᱱᱮ ᱴᱟᱱᱚᱜ ᱛᱟᱠᱚ ᱛᱤᱱᱟᱹᱜ ᱪᱚᱝ ᱨᱟᱹᱥᱠᱟᱹ ᱢᱮᱱᱟᱜᱼᱟ ᱚᱱᱛᱮ ᱨᱮ᱾ ᱟᱨ ᱱᱚᱛᱮ ᱨᱮᱦᱚᱸ ᱟᱵᱚᱣᱟᱜ ᱡᱮ ᱩᱱᱟᱹᱜ ᱪᱮᱦᱨᱟ ᱨᱟᱹᱥᱠᱟᱹ ᱢᱮᱱᱟᱜ ᱚᱱᱟ ᱫᱚ ᱟᱵᱚ ᱫᱚᱵᱚᱱ ᱦᱤᱲᱤᱧ ᱟᱠᱟᱫᱟ ᱦᱮᱸ ᱵᱟᱝ ᱥᱮ ᱡᱟᱦᱟᱸᱼᱼ ᱟᱵᱚᱣᱟᱜ ᱡᱟᱦᱟᱸ ᱵᱟᱦᱟ, ᱥᱚᱨᱦᱟᱭ ᱡᱩᱫᱤ ᱱᱚᱛᱮ ᱜᱮᱼᱼ ᱛᱮ ᱠᱚᱠᱚ ᱮᱢᱟᱠᱚ ᱡᱟᱦᱟᱸ ᱥᱚᱢᱚᱭ ᱠᱚ ᱮᱱᱛᱮᱫ ᱟᱨ ᱡᱟᱦᱟᱸ ᱞᱮᱠᱟ ᱮᱱᱟᱱ ᱮᱢ ᱞᱟᱹᱭ ᱠᱮᱜ ᱮᱢᱼᱼ ᱦᱟᱺᱰᱤ ᱫᱚ ᱡᱮᱢᱚᱱ ᱵᱮᱥ ᱠᱟᱹᱢᱤ ᱨᱮᱵᱚᱱ ᱞᱟᱜᱟᱣ ᱢᱟ, ᱵᱟᱹᱲᱤᱡ ᱠᱟᱹᱢᱤᱨᱮ ᱟᱨᱚ ᱵᱚᱱ ᱞᱟᱜᱟᱣ ᱢᱟ᱾
ᱦᱩᱸ ᱦᱩᱸ᱾ ᱢᱟᱥᱮ ᱢᱮᱢᱚᱱ ᱵᱷᱟᱵ ᱛᱮ ᱡᱚᱛᱚ ᱵᱟᱹᱲᱤᱡ ᱦᱚᱲ ᱵᱷᱟᱜᱤ ᱡᱤᱱᱤᱥ ᱛᱮ ᱚᱱᱟ ᱵᱟᱹᱲᱤᱡ ᱥᱮᱱ ᱜᱮᱼᱼ ᱠᱚ ᱤᱫᱤ ᱠᱟᱜ ᱠᱟᱱᱟ᱾
ᱦᱮᱸ ᱦᱮᱸ, ᱮᱠᱫᱚᱢᱼᱮᱠᱫᱚᱢ ᱛᱚ ᱚᱱᱟ ᱫᱚᱼᱼ ᱟᱹᱰᱤ ᱡᱚᱛᱷᱟᱛ ᱠᱟᱛᱷᱟ ᱠᱟᱱ ᱜᱮᱭᱟ᱾
ᱦᱩᱸ
ᱛᱟᱦᱚᱞᱮ ᱢᱚᱴᱟᱢᱩᱴᱤ ᱱᱤᱛᱳᱜ ᱫᱚ ᱛᱟᱦᱞᱮ ᱪᱮᱫᱞᱮᱠᱟ ᱦᱟᱺᱰᱤ ᱫᱚᱦᱚ ᱞᱮᱠᱷᱟᱱ ᱟᱵᱚ ᱡᱩᱛᱩᱜ ᱛᱟᱵᱚᱱᱟ᱾ ᱢᱟᱱᱮ ᱚᱲᱟᱜ ᱨᱮᱛᱚ ᱱᱮᱛᱟᱨ ᱡᱩᱜᱽ ᱨᱮᱫᱚ ᱠᱚ ᱢᱮ ᱛᱮ ᱡᱟᱦᱟᱱᱟᱜ ᱵᱟᱦᱟᱼᱼ ᱟᱭ ᱦᱩᱭᱩᱜ ᱠᱟᱱᱛᱮ ᱜᱮᱞᱮ ᱦᱟᱺᱰᱤ ᱫᱚ ᱮᱠᱫᱚᱢ ᱯᱮᱭᱟ ᱯᱩᱱᱭᱟ ᱴᱩᱠᱩᱡ ᱠᱟᱛᱮ ᱠᱚ ᱫᱚᱦᱚᱭᱮᱼᱟ ᱛᱚ᱾ ᱠᱟᱱ ᱡᱩᱛ ᱞᱮᱠᱷᱟᱱᱼᱼ
ᱢᱚᱱᱮ ᱫᱚ ᱚᱱᱟ ᱫᱚ ᱚᱱᱟ ᱫᱚ ᱦᱩᱭᱩᱜᱼᱟ ᱡᱮ, ᱢᱤᱫᱴᱟᱝ ᱟᱵᱚ ᱡᱟᱦᱟᱸ ᱵᱚᱸᱜᱟ ᱵᱩᱨᱩ ᱞᱟᱹᱜᱤᱫ ᱡᱚᱛᱚᱴᱩᱠᱩ ᱞᱟᱜᱟᱜ ᱠᱟᱱᱟ ᱵᱚᱸᱜᱟ ᱪᱚᱰᱚᱨ ᱞᱟᱹᱜᱤᱫᱼᱼ ᱪᱷᱳᱴᱩ ᱜᱟᱱ ᱢᱤᱫᱴᱮᱱ ᱠᱚᱨᱟᱣ ᱞᱮᱠᱷᱟᱱ ᱢᱤᱫᱴᱮᱱ ᱵᱷᱟᱜᱤ ᱦᱩᱭᱩᱜᱼᱟ ᱱᱟᱯᱟᱭ ᱦᱩᱭᱩᱜᱼᱟ᱾
ᱮᱠᱫᱚᱢ ᱮᱠᱫᱚᱢ ᱢᱟᱱᱮ ᱡᱟᱦᱟᱸ ᱛᱤᱱᱟᱹᱜ ᱢᱟᱱᱮ ᱟᱵᱚᱣᱟᱜ ᱞᱟᱹᱠᱛᱤ ᱨᱮᱱᱟᱜ ᱠᱟᱱ ᱛᱟᱵᱚᱱᱟᱼᱼ ᱤᱱᱟᱹᱜ ᱜᱷᱟᱱ ᱦᱮᱸ ᱵᱟᱝ ᱥᱮ᱾ ᱢᱟᱱᱮ ᱱᱤᱛᱚᱜ ᱫᱚ ᱟᱵᱚ ᱫᱚ ᱚᱯᱚᱵᱮᱵᱚᱦᱟᱨ ᱵᱟᱹᱲᱛᱤ ᱵᱚᱱ ᱠᱚᱨᱟᱣᱮᱫᱼᱟ ᱥᱮ ᱦᱳᱭᱛᱚ ᱯᱮ ᱯᱩᱱ ᱴᱩᱠᱩᱡ ᱦᱟᱺᱰᱤ ᱵᱚᱱ ᱠᱚᱨᱟᱣᱼᱟ, ᱟᱨ ᱵᱟᱦᱟ ᱥᱚᱨᱦᱟᱭ ᱪᱟᱵᱟᱭᱮᱱᱟ ᱠᱤᱱᱛᱩ ᱫᱚᱥᱟᱨ ᱛᱮᱥᱟᱨ ᱫᱷᱟᱹᱵᱤᱡ ᱫᱚ ᱦᱟᱺᱰᱤ ᱫᱚ ᱵᱟᱝ ᱪᱟᱵᱟᱜ ᱠᱟᱱ ᱜᱮᱭᱟ ᱥᱮ ᱪᱮᱫ ᱞᱮᱠᱟ᱾ ᱟᱫᱚ ᱚᱱᱟ ᱫᱚ ᱟᱵᱚ ᱫᱚ ᱟᱥᱚᱞᱟᱜ ᱟᱵᱚᱣᱟᱜ ᱡᱟᱦᱟᱸ ᱠᱟᱹᱢᱤ ᱠᱟᱱ ᱛᱟᱵᱚᱱᱟ ᱚᱱᱟᱠᱟᱹᱢᱤ ᱫᱚ ᱵᱚᱱ ᱦᱤᱱᱤᱧᱼᱼ ᱪᱤᱠᱟᱜ ᱜᱮᱭᱟ ᱵᱚᱱ ᱟᱫᱚ ᱦᱚᱱᱮ ᱡᱮ ᱦᱟᱺᱰᱤ ᱢᱮᱱᱟᱜ ᱛᱟᱵᱚᱱᱟ ᱵᱟᱦᱟ ᱞᱟᱥᱟᱲᱮᱫ ᱥᱮ ᱥᱚᱨᱦᱟᱭ ᱞᱟᱥᱟᱲᱮᱫ ᱟᱫᱚ ᱚᱱᱟ ᱜᱮᱵᱚᱱ ᱧᱩᱭᱮ᱾ ᱧᱩᱭᱟᱵᱚᱱ᱾ ᱛᱚ ᱟᱫᱚ ᱚᱱᱟ ᱫᱚ ᱟᱵᱚ ᱵᱚᱱ ᱧᱩᱭ ᱫᱟᱵᱚᱱ ᱟᱵᱚᱨᱮᱱ ᱡᱟᱦᱟᱸᱭ ᱯᱚᱨᱮᱨᱮ ᱨᱮᱱ ᱜᱤᱫᱽᱨᱟᱹ ᱠᱚ ᱩᱱᱠᱩᱼᱼ
ᱩᱱᱠᱩᱣᱟᱜ ᱧᱮᱞ ᱛᱮᱠᱚ ᱥᱮᱬᱟᱭᱟ ᱤᱧᱟᱹᱜ ᱫᱚ ᱱᱤᱭᱟᱹ ᱢᱮᱱ ᱠᱟᱛᱷᱟ ᱡᱮᱼᱼ ᱡᱟᱦᱟᱸ ᱟᱵᱚ ᱥᱮᱫᱤᱱ ᱵᱚᱸᱜᱟ ᱵᱩᱨᱩ ᱦᱩᱭᱮᱱ ᱛᱟᱵᱚᱱᱟ ᱥᱮᱫᱤᱱ ᱵᱚᱸᱜᱟ ᱵᱩᱨᱩᱛᱮᱫ ᱡᱮᱢᱚᱱ ᱚᱱᱟᱴᱟᱜ ᱫᱚ ᱪᱟᱵᱟᱜ ᱢᱟ, ᱫᱚᱥᱟᱨ ᱛᱮᱥᱟᱨ ᱦᱚᱲ ᱫᱚ ᱱᱮᱛᱟᱨ ᱫᱚ ᱮᱢᱚᱱ ᱟᱠᱟᱱᱟ ᱡᱮ ᱧᱮᱞ ᱞᱮᱠᱷᱟᱱ ᱫᱚ ᱵᱟᱭ ᱵᱟᱹᱜᱤᱭᱮᱫᱼᱟ᱾
ᱮᱠᱫᱚᱢ ᱮᱠᱫᱚᱢ ᱮᱠᱫᱚᱢ ᱛᱚ ᱡᱟᱦᱟᱸ ᱛᱤᱱᱟᱹᱜ ᱴᱷᱤᱠ ᱰᱟᱦᱟᱨ ᱥᱮ ᱥᱚᱴᱷᱤᱠ ᱰᱟᱦᱟᱨ ᱨᱮᱵᱚᱱ ᱪᱟᱞᱟᱣ ᱞᱮᱱᱠᱷᱟᱱ ᱜᱮᱵᱚᱱᱼᱼ
ᱦᱩᱸ
ᱮᱠᱫᱚᱢ ᱮᱠᱫᱚᱢ ᱡᱟᱦᱟᱸ ᱞᱮᱠᱟ ᱫᱚ ᱴᱷᱤᱠ ᱥᱮ ᱥᱚᱴᱷᱤᱠ ᱰᱟᱦᱟᱨ ᱨᱮᱵᱚᱱ ᱪᱟᱞᱟᱣ ᱞᱮᱱᱠᱷᱟᱱ ᱜᱮᱼᱼ ᱱᱟᱯᱟᱭᱚᱜ ᱛᱟᱵᱚᱱᱟ ᱦᱮᱸᱼᱼ
ᱱᱟᱯᱟᱭᱚᱜᱼᱟ ᱦᱮᱸ᱾
ᱦᱩᱸ᱾ ᱛᱚ ᱢᱚᱴᱟᱢᱩᱴᱤ ᱢᱟᱱᱮ ᱡᱟᱦᱟᱸ ᱛᱤᱱᱟᱹᱜ ᱞᱟᱹᱠᱛᱤᱭᱟᱱ ᱤᱱᱟᱹᱜᱟᱜ ᱫᱷᱟᱵᱤᱡ ᱜᱮ ᱦᱟᱺᱰᱤ ᱫᱚᱦᱚ ᱫᱚ ᱞᱟᱹᱠᱼᱼ ᱞᱟᱠᱛᱤᱜ ᱠᱟᱱᱟ ᱦᱮᱸ ᱥᱮ ᱟᱢᱟᱜ ᱢᱮᱱ ᱞᱮᱠᱟᱛᱮᱫᱚ,
ᱦᱩᱸ ᱦᱩᱸ ᱾ ᱟᱨ ᱟᱵᱚᱨᱮᱱ ᱡᱟᱦᱟᱸ ᱞᱮᱠᱟ ᱢᱤᱫᱴᱮᱱ ᱢᱤᱫᱴᱮᱱ ᱵᱷᱟᱹᱜᱤ ᱥᱮᱱ ᱢᱤᱫᱴᱮᱱ ᱯᱨᱚᱵᱚᱼᱼ ᱜᱤᱫᱽᱨᱟᱹ ᱠᱚ ᱡᱮᱦᱮᱛᱩ ᱡᱟ ᱪᱟᱞᱟᱜ ᱠᱟᱱᱟ ᱯᱨᱮᱱᱥ ᱠᱚ ᱡᱩᱫᱤ ᱠᱚᱼᱼ ᱴᱷᱤᱠ ᱛᱟᱦᱮᱱᱟ ᱟᱭᱳᱼᱵᱟᱵᱟ ᱠᱚ ᱡᱩᱫᱤ ᱴᱷᱤᱠ ᱠᱚ ᱛᱟᱦᱮᱱᱟ ᱚᱱᱛᱮ ᱫᱚ ᱮᱠᱫᱚᱢ ᱛᱟᱲᱟᱛᱚᱱᱼᱼ ᱡᱚᱛᱚ ᱠᱚ ᱜᱮ ᱵᱷᱟᱜᱤ ᱦᱩᱭᱩᱜ᱾
ᱮᱠᱫᱚᱢ ᱮᱠᱫᱚᱢ ᱮᱠᱫᱚᱢ ᱛᱤᱱᱟᱹᱜᱼᱼ
ᱦᱩᱸ
ᱱᱟᱯᱟᱭ ᱰᱟᱦᱟᱨᱚᱜ ᱥᱮ ᱡᱟᱦᱟᱸᱼᱼ ᱛᱤᱱᱟᱹᱜ ᱯᱨᱚᱭᱳᱡᱚᱱ ᱟᱵᱚᱨᱮᱱ ᱦᱟᱲᱟᱢ ᱠᱚ ᱡᱟᱦᱟᱸ ᱞᱮᱠᱟ ᱠᱟᱛᱮᱫ ᱠᱚ ᱵᱮᱵᱚᱦᱟᱨᱮᱫᱟᱜ ᱟᱹᱜᱩ ᱟᱠᱟᱫᱼᱟ ᱠᱚ ᱱᱟᱯᱟᱭ ᱠᱟᱹᱢᱤ ᱨᱮ, ᱠᱤᱱᱛᱩ ᱟᱵᱚᱫᱚ ᱟᱱᱮ ᱡᱮᱢᱚᱱ ᱦᱟᱴ ᱯᱟᱛᱟ ᱪᱷᱟᱛᱟ ᱨᱮ ᱫᱚᱢᱮ ᱠᱚ ᱵᱮᱵᱷᱟᱨᱮᱫ ᱛᱟᱵᱚᱱᱟ ᱱᱚᱝᱠᱟᱱ ᱵᱮᱵᱷᱦᱟᱨ ᱚᱱᱟ ᱫᱚᱼᱼ ᱴᱷᱤ ᱜᱮ ᱛᱟᱵᱚᱱᱟ ᱦᱟᱴ ᱯᱟᱛᱟ ᱪᱷᱟᱛᱟ ᱨᱮᱫᱚ ᱦᱟᱺᱰᱤ ᱵᱮᱵᱚᱦᱟᱨ ᱫᱚ ᱟᱵᱚ ᱫᱚ ᱦᱟᱲᱟᱢ ᱠᱚᱫᱚ ᱪᱚᱞ ᱫᱚ ᱵᱟᱠᱚ ᱫᱚᱦᱚ ᱦᱚᱴᱚ ᱟᱠᱟᱫᱟ ᱥᱮᱼᱼ ᱟᱨ ᱚᱠᱟᱴᱜ ᱯᱟᱛᱟ ᱨᱮᱜᱮᱼᱼ ᱥᱮ ᱫᱩᱞ ᱪᱚᱰᱚᱨ ᱞᱟᱹᱜᱤᱫ ᱚᱱᱠᱟ ᱫᱚ ᱚᱸᱰᱮ ᱫᱚ ᱵᱟᱹᱲᱛᱤ ᱠᱤᱨᱤᱧ ᱟᱹᱠᱷᱨᱤᱧ ᱦᱩᱭᱩᱜ ᱠᱟᱱᱟ ᱜᱤᱫᱽᱨᱟᱹ ᱠᱚᱠᱚ ᱧᱩᱭᱮᱼᱟ ᱠᱚ᱾
ᱦᱮᱸ
ᱡᱟᱠ ᱜᱮ ᱟᱹᱰᱤ ᱫᱟᱢᱟᱱ ᱡᱚᱛᱷᱟᱛ ᱠᱟᱛᱷᱟ ᱠᱚᱢ ᱞᱟᱹᱭ ᱜᱮᱭᱟ ᱤᱧ ᱟᱹᱰᱤ ᱱᱟᱯᱟᱭᱼᱼ ᱠᱟᱛᱷᱟᱧ ᱠᱩᱥᱤᱭᱟᱜ ᱛᱟᱢᱟ ᱱᱤᱭᱟᱹ ᱠᱚ ᱱᱤᱭᱟᱹ ᱵᱟᱨᱮ ᱛᱮᱜᱮ᱾
ᱟᱪᱷᱟ ᱛᱟᱦᱚᱞᱮ ᱴᱷᱤᱠᱟᱹᱱ ᱜᱮᱭᱟ ᱜᱤᱱᱠᱟᱹ ᱜᱮᱞᱟᱝ ᱨᱚᱯᱚᱲᱟ
ᱦᱮᱸ ᱟᱭᱢᱟ ᱞᱟᱝ ᱞᱟᱹᱭ ᱠᱮᱫᱟ ᱞᱟᱝ